ᱦᱮᱸ ᱜᱚᱢᱠᱮ ᱡᱚᱦᱟᱨ ᱜᱮ
ᱦᱩᱸ ᱟᱫᱚ ᱱᱟᱯᱟᱭ ᱵᱟᱲᱟ ᱜᱮᱛᱚ
ᱦᱳᱭ ᱱᱟᱯᱟᱭ ᱵᱟᱲᱟ ᱜᱮ ᱟᱵᱤᱱ ᱜᱮ
ᱦᱩᱸ ᱦᱚᱸ ᱱᱟᱯᱟᱭ ᱵᱟᱲᱟ ᱜᱮ ᱱᱮ ᱜᱷᱟᱹᱲᱤᱡ ᱫᱚ
ᱦᱩᱸ
ᱟᱫᱚ ᱪᱟᱥᱵᱟᱥ ᱠᱚ ᱛᱤᱱ ᱥᱟᱜᱤᱧ ᱪᱮᱫ ᱞᱮᱠᱟ
ᱪᱟᱥ ᱪᱟᱥ ᱵᱟᱥ ᱠᱚᱫᱚ ᱮᱠᱷᱚᱱ ᱫᱚ ᱱᱟᱥᱮᱭᱟᱜ ᱟᱱᱟᱴ ᱧᱚᱜ ᱨᱮ ᱯᱟᱲᱟᱣ ᱟᱠᱟᱱᱟ ᱫᱟᱜ ᱡᱟᱹᱲᱤ ᱠᱷᱟᱹᱛᱤᱨ ᱛᱮ᱾ ᱫᱟᱜ ᱡᱟᱹᱲᱤ ᱜᱮ ᱵᱟᱭ ᱫᱟᱜ ᱡᱟᱹᱲᱤ ᱮᱫᱟ᱾ ᱦᱚᱞᱟ ᱢᱟᱫᱮᱨ ᱦᱚᱞᱟ ᱢᱟᱫᱷᱮᱨ ᱨᱮ ᱫᱟᱜ ᱡᱟᱹᱲᱤ ᱠᱮᱫᱟ ᱢᱤᱫ ᱵᱟᱨ ᱫᱤᱱ
ᱦᱩᱸ
ᱟᱨᱚ ᱥᱮᱭ ᱚᱱᱠᱟ ᱜᱮ ᱥᱤᱛᱩᱝ ᱮᱜ ᱟᱭ ᱚᱱᱟ ᱠᱷᱟᱹᱛᱤᱨ ᱛᱮ ᱪᱟᱥ ᱠᱚᱫᱚ ᱵᱟᱝ ᱦᱩᱭ ᱦᱟᱛᱟᱲᱚᱜ ᱠᱟᱱᱟ ᱛᱚᱞᱟ ᱛᱮ ᱜᱤᱫᱤ ᱦᱩᱭ ᱟᱠᱟᱱᱟ ᱦᱮᱸ ᱚᱢᱚᱱᱚᱜ ᱠᱟᱱᱟ
ᱚ ᱚᱱᱛᱮᱱᱟᱜ ᱚᱱᱛᱮᱱᱟᱜ ᱦᱚᱭ ᱦᱤᱥᱤᱫ ᱠᱩ
ᱦᱳᱭ ᱦᱤᱸᱥᱤᱫ ᱠᱚᱫᱚ ᱟᱯᱟᱛᱚᱛᱚ ᱱᱚᱱᱮ ᱜᱷᱟᱹᱲᱤᱡ ᱫᱚ ᱱᱟᱯᱟᱭ ᱵᱟᱲᱟ ᱧᱚᱜ ᱜᱮ ᱱᱟᱜ ᱵᱟᱭ ᱫᱟᱜ ᱡᱟᱹᱲᱤ ᱦᱚᱸ ᱵᱟᱹᱱᱩᱜ ᱟᱠᱟᱫᱟᱼᱟ ᱥᱤᱛᱩᱝ ᱛᱮ ᱟᱹᱰᱤ ᱟᱸᱴ ᱮ ᱥᱤᱛᱩᱝ ᱠᱟᱜ ᱠᱟᱱᱟ᱾
ᱦᱩᱸ
ᱦᱩᱸ ᱜᱚᱝᱠᱮ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱜᱮᱭᱟ
ᱟᱨ ᱚᱲᱟᱜ ᱠᱚᱨᱮ ᱜᱮ ᱪᱮᱫ ᱮᱢ ᱪᱤᱠᱟᱭᱟ ᱱᱚᱣᱟ ᱥᱤᱛᱩᱝ ᱨᱮᱦᱚᱸ ᱚᱠᱟᱥᱮᱫ ᱦᱚᱸ ᱪᱟᱞᱟᱜ ᱦᱚᱸ ᱵᱟᱝ ᱜᱟᱱᱚᱜ ᱠᱟᱱᱟ ᱚᱱᱠᱟ ᱢᱟ᱾ ᱚᱲᱟᱜ ᱠᱚᱨᱮ ᱜᱮ ᱮᱠᱷᱚᱱ ᱫᱚ᱾
ᱦᱩᱸ
ᱦᱩᱸ
ᱟᱪᱪᱷᱟ
ᱛᱟᱦᱚᱞᱮ ᱜᱚᱝᱠᱮ ᱥᱮᱸᱫᱽᱨᱟ ᱠᱚᱫᱚ ᱵᱮᱱ ᱥᱮᱱ ᱵᱟᱲᱟ ᱟᱠᱟᱱᱟ ᱥᱮ ᱵᱟᱝ?
ᱥᱮᱸᱫᱽᱨᱟ ᱫᱚ ᱜᱚᱢᱠᱮ ᱩᱱᱟᱹᱜ ᱟᱸᱴ ᱫᱚ ᱵᱟᱝ ᱪᱟᱞᱟᱣ ᱦᱩᱭ ᱠᱟᱱᱟ᱾ ᱟᱫᱚ ᱛᱚ ᱫᱤᱥᱚᱢ ᱨᱮᱱᱟᱜ ᱥᱮᱸᱫᱽᱨᱟ ᱫᱚ ᱵᱩᱨᱩ ᱥᱮᱸᱫᱽᱨᱟ ᱫᱚ ᱚᱱᱠᱟ ᱵᱟᱝ ᱪᱟᱞᱟᱣ ᱦᱩᱭ
ᱟᱫᱚ ᱵᱤᱨ ᱵᱩᱨᱩ ᱠᱷᱚᱱ ᱦᱚᱸ ᱟᱹᱰᱤᱴᱟᱜ ᱚᱲᱟᱜ ᱠᱚᱫᱚ ᱟᱹᱛᱩ ᱫᱤᱥᱚᱢ ᱠᱚᱫᱚ ᱯᱷᱟᱨᱟᱠ ᱜᱮᱭᱟ ᱟᱫᱚ ᱚᱱᱟ ᱠᱷᱟᱹᱛᱤᱨ ᱟᱹᱛᱩ ᱫᱤᱥᱚᱢ ᱨᱮᱱᱟᱜ ᱥᱮᱸᱫᱽᱨᱟ ᱫᱚ ᱚᱱᱠᱟ ᱦᱩᱭᱩᱜ ᱜᱮ ᱛᱟᱦᱮᱸᱱᱟ ᱠᱤ ᱢᱟᱜ ᱡᱷᱟᱲ ᱨᱮ ᱠᱷᱤᱡᱩᱨ ᱫᱟᱨᱮ ᱨᱮ ᱚᱱᱠᱟ ᱜᱩᱰᱩ ᱥᱮᱸᱫᱽᱨᱟ ᱥᱟᱨᱜᱟ ᱥᱮᱸᱫᱽᱨᱟ ᱥᱮᱸᱫᱽᱨᱟ ᱫᱚ ᱟᱨ ᱚᱱᱟ ᱠᱷᱚᱱᱟᱝ ᱢᱟᱨᱟᱝ ᱥᱮᱸᱫᱽᱨᱟ ᱫᱚ ᱵᱟᱝ ᱪᱟᱞᱟᱣ ᱦᱩᱭ
ᱟᱪᱪᱷᱟ
ᱦᱮᱸ
ᱚᱱᱠᱟ ᱵᱩᱨᱩ ᱴᱩᱨᱩ ᱠᱚᱫᱚ ᱵᱟᱹᱱᱩᱜ ᱟᱠᱟᱫᱟ ᱚᱱᱠᱟ ᱫᱚ
ᱱᱚᱝᱠᱟ ᱵᱩᱨᱩ ᱥᱮᱫᱽᱨᱟ ᱵᱤᱨ ᱥᱮᱫᱽᱨᱟ ᱠᱚᱫᱚ ᱵᱟᱝ ᱪᱟᱞᱟᱣ ᱵᱟᱲᱟ ᱦᱩᱭ ᱠᱟᱱᱟ ᱵᱤᱨ ᱥᱩᱠᱨᱤ ᱵᱩᱨᱩ ᱥᱮᱸᱫᱽᱨᱟ ᱠᱚᱨᱮ ᱫᱟ ᱚᱱᱠᱟ ᱵᱟᱝ ᱥᱟᱞᱮᱫ ᱵᱟᱲᱟ ᱦᱩᱭ
ᱟᱪᱪᱷᱟ
ᱦᱮᱸ ᱜᱚᱢᱠᱮ ᱟᱹᱵᱤᱱ ᱪᱟᱞᱟᱣ ᱵᱟᱲᱟ ᱟᱠᱟᱱᱟ
ᱦᱳᱭ ᱥᱮᱱ ᱵᱟᱲᱟ ᱦᱩᱭ ᱟᱠᱟᱱ ᱜᱮᱭᱟ ᱥᱮᱸᱫᱽᱨᱟ ᱠᱚᱫᱚ
ᱦᱩᱸ ᱵᱤᱨ ᱥᱮᱸᱫᱽᱨᱟ ᱥᱮ ᱵᱩᱨᱩ ᱥᱮᱸᱫᱽᱨᱟ ᱨᱮᱵᱤᱱ ᱥᱮᱞᱮᱫ ᱞᱮᱱᱟ᱾
ᱦᱳᱭ ᱵᱤᱨ ᱦᱚᱸ ᱵᱩᱨᱩ ᱨᱮᱦᱚᱸ ᱵᱤᱨ ᱠᱚᱨᱮ ᱦᱚᱸ ᱵᱤᱨ ᱠᱚᱨᱮ ᱦᱚᱸ ᱟᱛᱳ ᱴᱚᱞᱟ ᱠᱚᱨᱮᱱ ᱜᱤᱫᱽᱨᱟᱹ ᱠᱚ ᱦᱚᱛᱮᱫ ᱥᱮᱱ ᱵᱟᱲᱟ ᱦᱩᱭ ᱟᱠᱟᱱ ᱜᱮᱭᱟ ᱱᱩᱠᱩ ᱥᱟᱨᱜᱟ ᱥᱟᱨᱜᱚ ᱥᱟᱨᱜᱟ ᱜᱚᱡ ᱠᱚ ᱟᱨᱚ ᱩᱱᱠᱩ ᱚᱛ ᱚᱛ ᱜᱩᱰᱩᱠᱩ ᱛᱟᱲᱟᱣ ᱠᱟᱛᱮᱫ ᱠᱷᱳ ᱟᱹᱛᱩ ᱠᱚᱨᱮᱱ ᱩᱱᱠᱩ ᱠᱚ ᱥᱟᱛᱮᱜ ᱥᱮᱱ ᱵᱟᱲᱟ ᱦᱩᱭ ᱠᱟᱱ ᱜᱮᱭᱟ ᱾ ᱟᱨ ᱱᱚᱝᱠᱟ ᱵᱩᱨᱩ ᱦᱚᱸᱥᱮᱸᱫᱽᱨᱟ ᱥᱮᱱ ᱵᱟᱲᱟ ᱦᱩᱭ ᱟᱠᱟᱱ ᱛᱮ ᱢᱮᱱᱟᱜ ᱟᱠᱟᱫᱟ ᱾ ᱥᱩᱥᱤᱱᱤ ᱵᱩᱨᱩ ᱢᱮᱱᱟᱜ ᱟᱠᱟᱫᱟ ᱱᱚᱛᱮ ᱟᱨᱚ ᱟᱡᱚᱫᱤᱭᱟᱹ ᱵᱩᱨᱩ ᱾ ᱥᱮᱱ ᱵᱟᱲᱟ ᱦᱩᱭ ᱠᱟᱱ ᱜᱮᱭᱟ ᱾ ᱵᱷᱟᱹᱜᱤ ᱜᱮ ᱧᱟᱢᱚᱜ ᱜᱮᱭᱟ ᱠᱚ ᱢᱮᱱᱟᱜ ᱠᱚᱣᱟ ᱥᱩᱠᱨᱤ ᱠᱚ ᱥᱩᱠᱨᱤ ᱢᱮᱱᱟᱜ ᱠᱚᱣᱟ ᱡᱷᱤᱠ ᱢᱮᱱᱟᱜ ᱟᱠᱟᱫ ᱠᱚᱣᱟ᱾ ᱠᱩᱞᱟᱹᱭ ᱠᱩᱞᱟᱹᱭ ᱠᱚ ᱟᱨᱦᱚᱸ ᱦᱩᱰᱤᱧ ᱦᱩᱰᱤᱧ ᱡᱤᱭᱟᱹᱞᱤ ᱠᱚᱢᱟ ᱢᱮᱱᱟᱜ ᱠᱚᱜᱮ ᱾
ᱥᱮᱱᱚᱜ ᱜᱮ ᱦᱩᱭᱩᱜᱼᱟ ᱾ ᱦᱩᱭᱩᱜ
ᱥᱮᱸᱫᱽᱨᱟ ᱠᱚ ᱡᱚᱠᱷᱚᱱ ᱫᱚ ᱪᱮᱜ ᱠᱚ ᱥᱟᱯᱟᱯ ᱠᱚ ᱵᱮᱱ ᱜᱮᱢᱮᱨ ᱜᱮ ᱵᱤᱨ ᱥᱮᱸᱫᱽᱨᱟ ᱨᱮ ᱪᱮᱜ ᱥᱟᱯᱟᱯ ᱵᱩᱨᱩ ᱥᱮᱸᱫᱽᱨᱟ ᱨᱮ ᱪᱮᱫ ᱥᱟᱯᱟᱯ
ᱦᱩ ᱱᱚᱠᱟᱱ ᱵᱤᱨ ᱥᱮᱸᱫᱽᱨᱟ ᱠᱚᱨᱮ ᱫᱚ ᱱᱚᱝᱠᱟ ᱡᱚᱠᱷᱚᱱ ᱠᱩᱞᱟᱹᱭ ᱞᱮ ᱜᱚᱡ ᱠᱚᱣᱟ ᱱᱚᱝᱠᱟ ᱵᱤᱨ ᱠᱚᱨᱮ ᱚᱱᱟ ᱠᱚᱨᱮ ᱫᱚ ᱡᱷᱟᱹᱞᱤ ᱠᱩᱞᱟᱹᱭ ᱡᱷᱟᱹᱞᱤ ᱞᱮ ᱤᱫᱤᱭᱟ ᱟᱨ ᱟᱜᱼᱥᱟᱨ ᱜᱮ ᱤᱱᱟᱹᱠᱤᱱ ᱜᱮᱞᱮ ᱤᱫᱤ ᱵᱟᱲᱟᱭᱟ ᱾ ᱟᱨ ᱱᱚᱝᱠᱟ ᱥᱟᱨᱜᱟ ᱜᱚᱡ ᱥᱟᱨᱜᱟ ᱠᱷᱚᱱ ᱜᱚᱡ ᱞᱮ ᱪᱟᱞᱟᱜᱼᱟ ᱥᱟᱨᱜᱟ ᱫᱚᱠᱷᱟᱡ ᱫᱚ ᱱᱚᱝ ᱰᱟᱝ ᱞᱮ ᱤᱫᱤᱭᱟ ᱾ ᱵᱟᱴᱩᱞ ᱤᱱᱟᱹ ᱠᱚᱛᱮ ᱜᱮ ᱚᱱᱟ ᱠᱚᱨᱮ ᱫᱚ ᱟᱨ ᱱᱚᱝᱠᱟᱱ ᱡᱚᱠᱷᱚᱱ ᱵᱩᱨᱩ ᱥᱮᱸᱫᱽᱨᱟ ᱪᱟᱞᱟᱜ ᱦᱩᱭᱩᱜᱼᱟ ᱾ ᱛᱚᱠᱷᱚᱱ ᱫᱚ ᱚᱝᱠᱟ ᱤᱫᱤᱭ ᱦᱩᱭᱩᱜᱼᱟ ᱟᱸᱜᱼᱥᱟᱨ ᱾ ᱠᱟᱹᱯᱤ ᱵᱚᱞᱞᱚᱝ ᱱᱚᱛᱮ ᱠᱷᱤᱪᱟ ᱾
ᱦᱩ
ᱚᱱᱟ ᱠᱚ ᱟᱛᱮᱫ ᱪᱟᱞᱟᱜ ᱦᱳᱭᱳᱜᱼᱟ ᱥᱩᱠᱨᱤ ᱠᱚᱫᱚ ᱠᱚ ᱢᱟᱨᱟᱝ ᱢᱟᱨᱟᱝ ᱜᱮᱭᱟ ᱥᱮ ᱱᱩᱠᱩ ᱫᱚᱫᱚ ᱵᱟᱝ ᱠᱚ ᱜᱚᱡᱚᱜᱼᱟ ᱵᱟᱠᱷᱟᱱ ᱫᱚ ᱵᱟᱴᱩᱞ ᱠᱚ ᱟᱛᱮᱜ ᱫᱚ ᱾
ᱦᱩ ᱩᱱᱠᱩ ᱥᱟᱢᱲᱟᱣ ᱦᱚᱸ ᱢᱤᱫᱴᱟᱝ ᱵᱮᱯᱟᱨ ᱠᱟᱱᱟ ᱥᱟᱢᱲᱟᱣ ᱦᱚᱸ ᱵᱟᱠᱚ
ᱦᱳᱭ ᱦᱳᱭ ᱟᱫᱚ ᱵᱩᱨᱩ ᱵᱩᱨᱩ ᱨᱮᱫᱚ ᱵᱩᱨᱩ ᱨᱮᱫᱚ ᱡᱷᱟᱹᱞᱤ ᱠᱚᱫᱚ ᱵᱟᱝᱞᱮ ᱤᱫᱤᱭ ᱛᱟᱦᱮᱸᱱᱟ ᱾ ᱚᱸᱰᱮ ᱫᱚ ᱢᱟᱱᱮ ᱵᱟᱝᱠᱚ ᱚᱰᱟᱢ ᱵᱩᱨᱩ ᱨᱮᱫᱚ ᱡᱷᱟᱹᱞᱤ ᱠᱚᱫᱚ ᱵᱟᱠᱚ ᱚᱰᱟᱣ ᱦᱚᱪᱚᱣ ᱛᱟᱦᱮᱱᱟ ᱾
ᱩᱢ
ᱚᱸᱰᱮ ᱫᱚ ᱢᱟᱱᱮ ᱟᱹᱨᱤ ᱞᱮᱠᱟᱛᱮ ᱚᱸᱰᱮ ᱱᱤᱭᱚᱢ ᱠᱚ ᱢᱮᱱᱟᱜ ᱠᱟᱫᱟ ᱚᱱᱠᱟ ᱛᱮ ᱪᱟᱞᱟᱜ ᱯᱮ ᱥᱮᱸᱫᱽᱨᱟ ᱠᱚ ᱦᱩᱭᱩᱜᱼᱟ ᱾ ᱚᱸᱰᱮ ᱫᱚ ᱥᱩᱛᱟᱹᱱ ᱴᱟᱺᱰᱤ ᱨᱮ ᱞᱟᱦᱟ ᱫᱤᱱ ᱨᱮ ᱪᱟᱞᱟᱣ ᱦᱩᱭᱩᱜᱼᱟ ᱾ ᱚᱸᱰᱮᱠᱚ ᱜᱟᱯᱟᱞ ᱢᱟᱨᱟᱣ ᱠᱚ ᱦᱳᱭᱳᱜᱼᱟ ᱚᱸᱰᱮ ᱱᱤᱭᱚᱢ ᱠᱩᱠᱩ ᱞᱟᱹᱭ ᱟᱠᱚ ᱾ ᱚᱱᱟ ᱠᱚ ᱚᱱᱠᱟ ᱞᱮᱠᱟ ᱠᱟᱛᱮᱜ ᱪᱟᱞᱟᱜ ᱦᱩᱭᱩᱜᱼᱟ ᱚᱸᱰᱮᱠᱩ ᱵᱚᱸᱜᱟ ᱵᱩᱨᱩᱭᱟᱠᱚ ᱾ ᱚᱸᱰᱮ ᱠᱚ ᱟᱨᱚ ᱠᱚ ᱞᱟᱹᱭ ᱟᱠᱚ ᱡᱮ ᱫᱤᱦᱤᱨᱤ ᱞᱟᱦᱟᱨᱮ ᱢᱟᱭᱟᱝ ᱵᱩᱞᱩᱝ ᱵᱩᱞᱩᱝ ᱢᱟᱭᱟᱢ ᱾ ᱪᱮᱫᱞᱮᱠᱟ ᱚᱱᱠᱟ ᱠᱚ ᱞᱟᱹᱭᱟᱠᱚ ᱚᱱᱟ ᱵᱚᱸᱜᱟᱭᱟᱭ ᱛᱚᱵᱮ ᱩᱱᱤᱡ ᱾ ᱥᱮᱸᱫᱽᱨᱟᱢ ᱧᱟᱢᱟ ᱡᱟᱛᱮ ᱟᱢᱟᱜ ᱦᱤᱡᱩᱜ ᱥᱮᱱᱚᱜ ᱠᱚᱨᱮ ᱥᱮᱸᱫᱽᱨᱟ ᱠᱚᱨᱮ ᱡᱟᱛᱮ ᱟᱱᱟᱴ ᱠᱚ ᱟᱞᱚ ᱯᱟᱲᱟᱜᱼ ᱢᱟ ᱾ ᱚᱱᱟ ᱠᱷᱟᱹᱛᱤᱨ ᱚᱸᱰᱮ ᱠᱚ ᱵᱚᱸᱜᱟ ᱵᱩᱨᱩ ᱭᱟᱠᱚ ᱾ ᱤᱱᱟᱹ ᱯᱚᱨᱮ ᱥᱮᱸᱫᱽᱨᱟ ᱫᱚᱠᱚ ᱪᱟᱞᱟᱜ ᱟᱠᱚ ᱾ ᱟᱨᱠᱚ ᱥᱮᱸᱫᱽᱨᱟ ᱠᱚ ᱟᱡᱚᱫᱤᱭᱟᱹ ᱵᱩᱨᱩ ᱨᱮ ᱦᱚᱸ ᱚᱱᱠᱟᱜ ᱜᱮ ᱥᱮᱱ ᱵᱟᱲᱟ ᱦᱩᱭ ᱟᱠᱟᱱᱟ ᱚᱸᱰᱮ ᱦᱚᱸ ᱟᱹᱰᱤ ᱢᱮᱱᱟᱜ ᱟᱠᱟᱫ ᱠᱚᱣᱟ ᱢᱟᱨᱟᱝ ᱢᱟᱨᱟᱝ ᱢᱮᱱᱟᱜ ᱟᱠᱟᱫ ᱠᱚᱣᱟ ᱥᱩᱠᱨᱤ ᱚᱱᱟ ᱜᱚᱡ ᱟᱹᱜᱩ ᱵᱟᱲᱟ ᱦᱩᱭ ᱟᱠᱟᱱ ᱜᱮᱭᱟ
ᱜᱚᱝᱠᱮ ᱚᱱᱠᱟ ᱥᱩᱠᱨᱤ ᱠᱚᱫᱚ ᱠᱚ ᱫᱟᱲᱟᱹ ᱵᱟᱲᱟ ᱟᱠᱟᱫ ᱵᱮᱱᱟ ᱥᱮ ᱥᱟᱢᱟᱝ ᱫᱟᱯᱨᱟᱢ ᱫᱚᱵᱤᱱ ᱧᱟᱯᱟᱢ ᱵᱟᱲᱟ ᱟᱠᱟᱫᱟ ᱦᱮ ᱥᱮ ᱵᱟᱝ
ᱵᱟᱝ ᱵᱟᱝ ᱚᱱᱠᱟ ᱫᱚ ᱥᱟᱢᱟᱝ ᱨᱮᱫᱚ ᱟᱹᱞᱤᱧ ᱫᱚ ᱵᱟᱹᱞᱤᱧ ᱧᱟᱢ ᱵᱟᱲᱟ ᱟᱠᱟᱫ ᱠᱚᱣᱟ ᱟᱞᱮ ᱠᱚᱨᱮᱱ ᱜᱮᱠᱚ ᱧᱟᱢ ᱵᱟᱲᱟ ᱟᱠᱟᱫ ᱠᱚᱣᱟ ᱜᱚᱡ ᱵᱟᱲᱟ ᱟᱹᱜᱩ ᱦᱩᱭ ᱟᱠᱟᱱᱟ ᱛᱚ ᱦᱮᱸ ᱚᱱᱠᱟ ᱥᱟᱢᱟᱝ ᱨᱮᱫᱚ ᱵᱟᱝ ᱧᱟᱢ ᱦᱩᱭ ᱠᱟᱱ ᱱᱮᱦᱚᱲ ᱫᱚ ᱾
ᱟᱨ ᱵᱩᱨᱩ ᱥᱮᱸᱫᱽᱨᱟ ᱫᱚ ᱟᱨ ᱧᱮᱞ ᱡᱚᱝ ᱨᱮᱱᱟᱜ ᱡᱤᱱᱤᱥ ᱠᱚᱦᱚᱸ ᱟᱹᱰᱤ ᱢᱮᱱᱟᱜ ᱟᱠᱟᱫᱟ ᱮᱫ ᱱᱚᱰᱮ ᱡᱮᱢᱚᱱ ᱥᱩᱥᱱᱤ ᱵᱩᱨᱩ ᱨᱮ ᱢᱮᱱᱟᱜ ᱟᱠᱟᱫᱟ ᱚᱱᱟ ᱫᱷᱟᱨᱟ ᱚᱱᱟ ᱫᱷᱟᱨᱟ ᱢᱟᱱᱮ ᱛᱟᱹᱨᱩᱵᱽ ᱟᱜ ᱠᱚᱲᱟᱢ ᱠᱷᱚᱡ ᱫᱟᱜ ᱡᱚᱨᱚᱜᱼᱟ ᱚᱱᱟ ᱚᱱᱟ ᱚᱱᱟ ᱠᱷᱟᱹᱛᱤᱨ ᱛᱮ ᱚᱱᱟ ᱥᱩᱥᱩᱱᱤᱭᱟᱹ ᱵᱩᱨᱩ ᱫᱚ ᱟᱹᱰᱤ ᱧᱩᱢᱟᱱᱟᱜ ᱥᱩᱥᱩᱱᱤ ᱵᱩᱨᱩ ᱠᱟᱱ ᱜᱮᱭᱟ ᱚᱱᱟ ᱠᱷᱟᱹᱛᱤᱨ ᱫᱷᱟᱨᱟ ᱦᱚᱛᱮᱫ ᱛᱮ ᱟᱨᱚ ᱡᱮᱢᱚᱱ ᱦᱟᱸᱰᱮ ᱫᱚ ᱤᱭᱟᱹᱧ ᱟᱡᱚᱫᱤᱭᱟᱹ ᱵᱩᱨᱩᱨᱮ ᱚᱸᱰᱮ ᱢᱮᱱᱟᱜ ᱟᱠᱟᱫᱟ ᱟᱯᱟᱨ ᱰᱮᱢ ᱞᱚᱣᱟᱨ ᱰᱮᱢ ᱚᱸᱰᱮ ᱧᱮᱞ ᱡᱚᱝ
ᱦᱮᱸ
ᱚᱸᱰᱮ ᱢᱮᱱᱟᱜ ᱟᱠᱟᱫᱟ ᱚᱱᱮ ᱫᱟᱜ ᱵᱤᱡᱽᱞᱤ ᱚᱸᱰᱮ ᱫᱚ ᱛᱮᱭᱟᱨᱚᱜ ᱛᱟᱦᱮᱱᱟ ᱟᱨ ᱟᱨᱚ ᱚᱱᱠᱟᱱ ᱧᱮᱞ ᱡᱚᱝ ᱞᱟᱹᱜᱤᱫ ᱠᱚ ᱞᱟᱹᱜᱤᱫ ᱢᱮᱱᱟᱜ ᱟᱠᱟᱫᱟ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱜᱮᱭᱟ ᱚᱸᱰᱮ ᱫᱚ
ᱦᱮᱸ
ᱢᱟᱱᱮ ᱧᱮᱞᱡᱚᱝ ᱚᱸᱰᱮ ᱠᱚ ᱟᱠᱷᱨᱤᱧ ᱵᱟᱲᱟᱭ ᱜᱮᱭᱟ ᱟᱨᱚ ᱟᱭᱢᱟ ᱠᱤᱪᱷᱩ ᱯᱤᱴᱷᱟᱹ ᱠᱚ ᱞᱟᱴᱷᱟ ᱠᱚᱠᱚ ᱟᱠᱷᱨᱤᱧ ᱵᱟᱲᱟᱭ ᱜᱮᱭᱟ
ᱦᱮᱸ ᱦᱩᱸ
ᱟᱪᱪᱷᱟ ᱜᱚᱢᱠᱮ ᱚᱱᱮ ᱥᱩᱥᱩᱱᱤᱭᱟᱹ ᱵᱩᱨᱩ ᱨᱮᱱᱟᱜ ᱡᱟᱦᱟᱸ ᱞᱮᱠᱟ ᱜᱚᱞᱯᱚ ᱠᱚ ᱞᱟᱹᱭ ᱠᱮᱫ ᱟᱫᱚ ᱚᱱᱟ ᱥᱩᱥᱩᱱᱤᱭᱟᱹ ᱵᱩᱨᱩ ᱨᱮ ᱫᱚ ᱚᱱᱟ ᱛᱟᱹᱨᱩᱵᱟᱜ ᱚᱱᱟ ᱠᱚᱲᱟᱢ ᱠᱷᱚᱱ ᱥᱮ ᱡᱟᱦᱟ ᱠᱚ ᱫᱟᱜ ᱩᱰᱩᱠᱚᱜ ᱫᱚ ᱚᱱᱟ ᱫᱟᱜ ᱫᱚ ᱚᱠᱟ ᱠᱷᱚᱱ ᱦᱤᱡᱩᱜ
ᱚᱱᱟ ᱫᱚ ᱯᱟᱹᱦᱤᱞ ᱦᱚᱲᱠᱚ ᱞᱟᱹᱭᱟᱛᱚ ᱚᱱᱟ ᱥᱩᱥᱩᱱᱤᱭᱟᱹ ᱵᱩᱨᱩ ᱵᱷᱤᱛᱨᱤ ᱠᱷᱚᱡ ᱜᱮ ᱟᱭᱢᱟ ᱵᱷᱤᱛᱨᱤ ᱥᱮᱫ ᱠᱷᱚᱡ ᱜᱮ ᱚᱱᱟ ᱫᱚ ᱩᱸ ᱥᱮᱨᱢᱟ ᱥᱮᱨᱢᱟ ᱠᱷᱚᱱ ᱟᱹᱰᱤ ᱥᱮᱨᱢᱟ ᱠᱷᱚᱱ ᱜᱮ ᱚᱸᱰᱮ ᱠᱷᱚᱱ ᱜᱮ ᱦᱤᱡᱩᱜ ᱠᱟᱱ ᱜᱮᱭᱟ ᱡᱚᱨᱚᱜ ᱠᱟᱱ ᱜᱮᱭᱟ ᱫᱟᱜ ᱵᱚᱱᱫᱚ ᱜᱮ ᱵᱟᱝ ᱵᱚᱱᱫᱚᱜᱼᱟ ᱚᱱᱟᱫᱚ ᱟᱹᱰᱤ ᱥᱮᱫᱟᱭ ᱠᱷᱚᱱ ᱜᱮ ᱢᱮᱱᱟᱜᱼᱟ ᱧᱮᱞ ᱟᱹᱜᱩ ᱦᱩᱭᱩᱜ ᱠᱟᱱ ᱜᱮᱭᱟ ᱟᱨ ᱚᱱᱟ ᱫᱟᱜ ᱟᱵᱟᱨ ᱫᱟᱜ ᱧᱩᱨᱩᱜᱼᱟ ᱡᱟᱦᱟᱸ ᱜᱟᱹᱰᱭᱟᱹ ᱨᱮ ᱪᱟᱞᱟᱜᱼᱟ ᱚᱸᱰᱮ ᱜᱟᱹᱰᱭᱟᱹ ᱦᱚᱸ ᱵᱟᱝ ᱯᱮᱨᱮᱡᱚᱜᱼᱟ ᱚᱸᱰᱮ ᱟᱫᱚᱜ ᱛᱟᱦᱮᱱᱟ ᱫᱟᱜ
ᱜᱟᱹᱰᱤᱭᱟᱹ ᱡᱟᱦᱟᱸ ᱜᱟᱹᱰᱤᱭᱟᱹ ᱨᱮ ᱪᱟᱞᱟᱜ-ᱟ ᱚᱱᱟ ᱜᱟᱹᱰᱤᱭᱟᱹ ᱦᱚᱸ
ᱵᱟᱝ ᱯᱮᱨᱮᱡᱚᱜᱼᱟ ᱚᱸᱰᱮ ᱢᱟᱱᱮ ᱡᱷᱩᱲ ᱢᱮᱱᱟᱜᱼᱟ ᱚᱱᱟ ᱡᱷᱩᱲ ᱨᱮ ᱥᱮᱱ ᱠᱟᱛᱮ ᱟᱫᱚᱜ ᱛᱟᱦᱮᱱᱟ ᱫᱟᱜ
ᱟᱹᱰᱤ ᱦᱟᱦᱟᱲᱟ ᱨᱮᱱᱟᱜ ᱠᱟᱛᱷᱟ ᱜᱚᱝᱠᱮ
ᱦᱮᱸ ᱦᱤᱡᱩᱜ
ᱚᱱᱟ ᱡᱷᱩᱲ ᱠᱚ ᱛᱟᱦᱚᱞᱮ ᱫᱟᱜ ᱚᱠᱟᱥᱮᱫ ᱪᱟᱞᱟᱜᱼᱟ ᱡᱷᱩᱲ ᱠᱷᱚᱱᱟᱜ ᱚᱱᱟ ᱫᱚ ᱚᱠᱚᱭ ᱦᱚᱸ ᱛᱟᱦᱮᱸ ᱫᱟᱲᱮᱭᱟᱜᱼᱟ ᱵᱟᱝᱠᱚ ᱞᱟᱹᱭ ᱫᱟᱲᱮᱭᱟᱜᱼᱟ
ᱵᱟᱝ ᱵᱟᱝ ᱠᱚ ᱞᱟᱹᱭ ᱫᱟᱲᱮᱭᱟᱜ ᱟᱠᱚ
ᱦᱩᱸ
ᱦᱤᱡᱩᱜ ᱯᱮ ᱧᱮᱞ ᱤᱫᱤ ᱠᱟᱜ ᱯᱮ ᱧᱮᱞ ᱠᱟᱜᱼᱟ ᱯᱮ
ᱱᱤᱦᱟᱹᱛ ᱜᱚᱢᱠᱮ ᱚᱠᱛᱚ ᱠᱚ ᱥᱮᱴᱮᱨ ᱞᱮᱠᱷᱟᱱ ᱱᱤᱦᱟᱹᱛ ᱥᱮᱱᱚᱜ ᱦᱩᱭᱩᱜ ᱜᱮᱭᱟ
ᱥᱮᱸᱫᱽᱨᱟ ᱠᱩ ᱦᱩᱭᱩᱜ ᱛᱟᱦᱮᱸᱱᱟ ᱠᱩᱱᱟᱹᱢᱤ
ᱜᱚᱢᱜᱮ ᱚᱱᱟ ᱥᱩᱥᱩᱱᱤᱭᱟᱹ ᱵᱩᱨᱩ ᱨᱮᱫᱚ ᱚᱠᱟ ᱚᱠᱛᱚ ᱨᱮᱯᱮ ᱥᱮᱸᱫᱽᱨᱟᱭᱟ
ᱚᱱᱟ ᱫᱚ ᱤᱭᱟᱹ ᱵᱟᱹᱭᱥᱟᱹᱠᱷ ᱠᱩᱱᱟᱹᱢᱤ ᱨᱮ ᱵᱟᱹᱭᱥᱟᱹᱠᱷ ᱠᱩᱱᱟᱹᱢᱤ ᱦᱤᱞᱳᱜ ᱠᱚ ᱥᱮᱸᱫᱽᱨᱟᱭᱮᱫ ᱛᱟᱦᱮᱱᱟ
ᱦᱩᱸ
ᱦᱤᱡᱩᱜ ᱯᱮ ᱱᱮᱥ ᱫᱚ ᱦᱩᱭ ᱮᱱᱟ ᱯᱟᱨᱚᱢ ᱮᱱᱟ ᱦᱩᱸ ᱠᱟᱞᱚᱢ ᱥᱮᱡ ᱦᱤᱡᱩᱜ ᱯᱮ ᱛᱟᱦᱚᱞᱮ
ᱠᱟᱞᱚᱢ
ᱦᱩᱸ
ᱟᱫᱚ ᱮᱢᱚᱱ ᱚᱲᱟᱜ ᱠᱚᱨᱮᱦᱚᱸ ᱜᱟᱹᱭ ᱰᱟᱝᱨᱟ ᱮᱢᱚᱱ ᱠᱚ ᱵᱟᱹᱲᱛᱤ ᱟᱠᱟᱱᱟ ᱩᱱᱠᱩ ᱜᱟᱹᱭ ᱰᱟᱝᱨᱟ ᱧᱮᱞ ᱞᱟᱹᱜᱤᱫ ᱦᱚᱲ ᱵᱟᱹᱱᱩᱜ ᱠᱚᱣᱟ ᱟᱫᱚ ᱚᱱᱟ ᱛᱤᱱᱟᱹᱜ ᱚᱠᱛᱚ ᱚᱠᱛᱚ ᱦᱚᱸ ᱵᱟᱝᱠᱚ ᱠᱩᱲᱟᱹ ᱦᱚ ᱛᱚ ᱚᱠᱟ ᱥᱮᱫ ᱦᱚᱸ ᱚᱱᱠᱟ ᱫᱟᱲᱟ ᱨᱮᱱᱟᱜ ᱚᱠᱛᱚ ᱦᱚᱸ ᱵᱟᱝ ᱧᱟᱢᱚᱜᱼᱟ
ᱪᱟᱹᱥᱤ ᱦᱚᱲ ᱥᱮ ᱰᱟᱝᱨᱤ ᱢᱮᱨᱚᱢ ᱠᱚᱦᱚᱸ ᱠᱚ ᱵᱟᱜᱟᱣ ᱠᱚ ᱜᱤᱭᱟ ᱾
ᱚᱸ
ᱦᱩᱸ ᱚᱱᱠᱟ ᱦᱚᱸ ᱠᱟᱱ ᱜᱮᱭᱟ
ᱜᱚᱢᱠᱮ ᱚᱱᱛᱮ ᱫᱚ ᱪᱮᱫ ᱛᱮᱯᱮ ᱥᱤᱭᱳᱜ?
ᱥᱤᱭᱳᱜ ᱫᱚ ᱮᱠᱷᱚᱱ ᱰᱟᱹᱝᱨᱤ ᱠᱟᱰᱟ ᱛᱮᱜᱮ ᱥᱤᱭᱳᱜ ᱦᱩᱭᱩᱜ ᱠᱟᱱ ᱛᱟᱦᱮᱱᱟ ᱮᱠᱷᱚᱱ ᱜᱮ ᱱᱟᱥᱮᱭᱟᱜ᱾ ᱵᱚᱫᱚᱞ ᱪᱟᱞᱟᱣ ᱱᱤᱛᱚᱜ ᱥᱚᱢᱚᱭ ᱥᱟᱶ ᱥᱟᱶᱛᱮ ᱡᱚᱛᱚ ᱵᱚᱫᱚᱞ ᱪᱟᱞᱟᱜ ᱠᱟᱱᱟ ᱮᱠᱷᱚᱱ ᱫᱚ ᱜᱟᱹᱰᱤ᱾ ᱜᱟᱹᱰᱤ ᱠᱚᱛᱮ ᱥᱤᱭᱳᱜ ᱦᱩᱭᱩᱜ ᱠᱟᱱᱟ ᱡᱮᱢᱚᱱ ᱦᱟᱱᱮ ᱴᱮᱠᱴᱟᱨᱠᱟᱱ ᱦᱮᱱ ᱴᱮᱠ ᱛᱟᱨᱠᱟᱱ ᱚᱱᱟ ᱠᱟᱛᱮ ᱠᱷᱚᱱ ᱫᱚ ᱚᱱᱮ ᱠᱚ ᱥᱩᱵᱤᱫᱟ ᱠᱚ ᱧᱮᱞ ᱫᱟᱠᱚ ᱩᱱᱟᱹᱜ ᱵᱟᱝᱠᱚ᱾ ᱠᱷᱤᱴᱟᱹᱞᱤᱜ ᱠᱟᱱᱟ ᱦᱚᱲ ᱡᱟᱛᱮ ᱠᱚᱢ ᱥᱚᱢᱚᱭᱨᱮ ᱪᱟᱲᱛᱮ ᱦᱩᱭᱩᱜ ᱢᱟ ᱚᱱᱟ ᱠᱚ᱾ ᱠᱷᱚᱡᱚᱜ ᱠᱟᱱᱟ ᱚᱱᱟᱛᱮ ᱮᱠᱷᱚᱱ ᱫᱚ ᱜᱟᱹᱰᱤ ᱛᱮᱜᱮ ᱠᱚ ᱥᱤ ᱵᱟᱲᱟᱭᱮᱫᱟ᱾ ᱰᱟᱹᱝᱨᱤ ᱠᱟᱰᱟ ᱨᱮᱫᱚ ᱠᱷᱩᱵ ᱠᱚᱢ ᱟᱠᱟᱱᱟ ᱥᱤᱭᱳᱜ ᱠᱟᱱ ᱜᱮᱭᱟ ᱠᱚ ᱥᱤᱭᱳᱜ ᱫᱚ᱾ ᱠᱷᱩᱵ ᱠᱚᱢ ᱟᱯᱮᱥᱮᱫ ᱫᱚ ᱜᱟᱹᱰᱤ ᱠᱚᱫᱚ ᱮᱠᱷᱚᱱ ᱜᱟᱹᱰᱤ ᱠᱚᱫᱚ ᱵᱟᱠᱚ ᱥᱤᱭᱳᱜ ᱟᱹᱜᱩᱭᱟ?
ᱚᱱᱠᱟ ᱫᱚ ᱜᱟᱹᱰᱤ ᱫᱚ ᱩᱱᱟᱹᱜ ᱟᱸᱴ ᱫᱚ ᱵᱟᱝᱠᱚ ᱵᱮᱵᱚᱦᱟᱨ ᱜᱮᱭᱟ ᱜᱟᱹᱭ ᱰᱟᱝᱨᱟ ᱜᱮ ᱵᱟᱹᱲᱛᱤ ᱠᱟᱭ᱾ ᱵᱮᱵᱷᱟᱨ ᱠᱚ
ᱦᱩᱸ ᱦᱩᱸ
ᱟᱨ
ᱚᱱᱠᱟ ᱟᱯᱮᱥᱮᱫ ᱫᱚ ᱢᱤᱫ ᱫᱷᱟᱣ ᱜᱮ ᱪᱟᱥ ᱫᱚ ᱦᱩᱭᱩᱜᱼᱟ ᱥᱮ ᱵᱟᱨᱯᱮ ᱫᱷᱟᱣ?
ᱱᱤᱝᱠᱟ ᱫᱚ ᱪᱟᱥ ᱫᱚ ᱫᱟᱜ ᱨᱮᱱᱟᱜ ᱟᱱᱟᱴ ᱦᱚᱛᱮᱡ ᱛᱮ ᱚᱱᱠᱟ ᱱᱟᱥᱮ ᱫᱚ- ᱢᱤᱫ ᱫᱷᱟᱣ ᱥᱮᱨ ᱥᱮᱨᱢᱟ ᱨᱮ ᱢᱤᱫ ᱫᱷᱟᱣ ᱜᱮ ᱪᱟᱥ ᱫᱚ ᱦᱩᱭᱩᱜᱼᱟ᱾
ᱟᱪᱪᱷᱟ ᱪᱮᱫ ᱠᱚᱯᱮ ᱪᱟᱥ ᱜᱮᱭᱟ?
ᱦᱩᱲᱩ ᱜᱮ ᱡᱚᱢ ᱵᱟᱧᱪᱟᱜ ᱞᱮᱠᱟ ᱪᱟᱥ ᱵᱟᱲᱟᱭ ᱦᱩᱭᱩᱜᱼᱟ ᱱᱚᱝᱠᱟ ᱥᱚᱵᱽᱡᱤ ᱠᱚᱫᱚ ᱱᱚᱣᱟ ᱥᱤᱛᱩᱝ ᱜᱤᱛᱤᱞᱢᱤᱧ ᱠᱚ ᱮᱨ ᱵᱟᱲᱟ ᱠᱟᱜ ᱦᱩᱭᱩᱜᱼᱟ ᱢᱩᱠ ᱠᱚ ᱨᱟᱦᱮᱲ ᱠᱚ ᱮᱨ ᱵᱟᱲᱟ ᱠᱟᱜ ᱦᱩᱭᱩᱜᱼᱟ ᱵᱮᱥ ᱤᱱᱟᱹ ᱠᱟᱱ ᱜᱮ᱾
ᱻ
ᱫᱟᱜ ᱵᱟᱢ ᱦᱚᱛᱮᱫ ᱛᱮᱠᱷᱟᱱ ᱫᱚ ᱟᱫᱚ ᱥᱤᱛᱩᱝ ᱫᱤᱱ ᱫᱚ ᱪᱮᱫ ᱞᱮᱠᱟᱢ ᱪᱟᱥᱟ ᱫᱟᱜ ᱵᱟᱝᱠᱷᱟᱱ ᱫᱚ᱾ ᱟᱫᱚ ᱨᱚᱦᱚᱲ ᱨᱮ ᱡᱟᱦᱟᱸ ᱡᱮ ᱫᱟᱨᱮ ᱠᱚ ᱦᱟᱨᱟ ᱵᱩᱨᱩᱜᱼᱟ ᱚᱱᱠᱟᱱ ᱫᱟᱨᱮ ᱜᱮᱯᱮ᱾ ᱪᱟᱥ ᱵᱟᱲᱟ ᱠᱟᱜ ᱦᱩᱭᱩᱜ-ᱟ
ᱦᱚᱸ ᱠᱮᱱᱮᱞ ᱠᱚᱦᱚᱸ ᱛᱟᱦᱮᱸ ᱞᱮᱱ ᱠᱷᱟᱱ ᱚᱱᱟ ᱠᱷᱟᱱ ᱫᱚᱢ ᱪᱟᱥ ᱵᱟᱲᱟ ᱠᱮᱭᱟ᱾ ᱠᱮᱱᱮᱞ ᱠᱚ ᱵᱟᱹᱱᱩᱜᱼᱟ ᱱᱚᱝᱠᱟ ᱱᱟᱹᱭ ᱜᱟᱰᱟ ᱠᱚᱦᱚᱸ ᱵᱟᱹᱱᱩᱜ ᱟᱠᱟᱫᱟ?
ᱵᱟᱝ ᱵᱟᱝ ᱜᱟᱰᱟ ᱟᱹᱰᱤ ᱜᱮ ᱯᱷᱟᱨᱠ ᱱᱟᱹᱭ ᱠᱷᱚᱱ᱾ ᱜᱟᱰᱟ ᱠᱷᱚᱱ ᱫᱟᱜ ᱨᱟᱠᱟᱵ ᱢᱤᱫᱴᱮᱱ ᱵᱮᱯᱟᱨ ᱢᱮᱱᱟᱜᱼᱟ ᱜᱟᱰᱟ ᱨᱮ ᱫᱟᱜ ᱛᱟᱦᱮᱱᱟ ᱵᱟᱝ ᱛᱟᱦᱮᱱᱟ᱾ ᱛᱚ ᱵᱟᱝ ᱪᱟᱥ ᱦᱩᱭᱩᱜ ᱜᱮᱭᱟ ᱩᱱᱟᱜ ᱫᱚ᱾
ᱦᱩᱸ ᱫᱟᱜ ᱦᱚᱸ ᱵᱟᱭ ᱫᱟᱜ ᱡᱟᱹᱲᱤᱭ ᱮᱫᱟ ᱫᱟᱨᱤ ᱦᱟᱹᱠᱩ ᱠᱚ ᱢᱟᱜ ᱮᱫᱟ ᱛᱚ ᱟᱨᱚ ᱦᱚᱭᱞᱚᱝ ᱠᱚ ᱴᱷᱤᱠ ᱴᱷᱟᱠ ᱵᱟᱝ ᱛᱟᱦᱮᱱ ᱠᱟᱱ ᱛᱮ ᱵᱟᱭ ᱫᱟᱜ ᱮᱫᱟ᱾
ᱦᱩ
ᱫᱟᱜ ᱡᱟᱹᱲᱤ ᱠᱷᱟᱹᱛᱤᱨ ᱜᱮ ᱟᱹᱰᱤ ᱟᱱᱟᱴ ᱯᱟᱲᱟᱜ ᱠᱟᱱᱟ ᱥᱤᱛᱩᱝ ᱜᱚᱨᱚᱢ ᱠᱟᱱᱟ᱾ ᱵᱟᱨᱦᱮ ᱨᱮᱜᱮ ᱛᱟᱦᱮᱱ ᱦᱳᱭᱳᱜ ᱠᱟᱱᱟ ᱱᱤᱛᱚᱜ ᱟᱹᱰᱤ ᱥᱤᱛᱩᱝ᱾ ᱜᱚᱨᱚᱢ ᱩᱱᱟᱹᱜ ᱚᱲᱟᱜ ᱵᱷᱤᱛᱨᱤ ᱨᱮᱜᱮ ᱛᱟᱦᱮᱸ ᱵᱟᱝ ᱜᱟᱱᱚᱜ ᱠᱟᱱᱟ᱾
ᱚ
ᱦ
ᱦᱳᱭ ᱛᱟᱦᱚᱞᱮ ᱜᱚᱢᱠᱮ ᱚᱠᱛᱚ ᱠᱚᱦᱚ ᱦᱩᱭᱮᱱᱟ᱾
ᱦᱮᱸ ᱚᱠᱛᱚ ᱠᱚ ᱦᱩᱭ ᱜᱚᱫ ᱮᱱᱟ᱾
ᱦᱩᱸ ᱢᱟ ᱛᱟᱦᱚᱞᱮ ᱛᱮᱦᱮᱧ ᱫᱚ ᱤᱱᱠᱟᱹ᱾
ᱦᱳᱭ ᱢᱟ᱾
ᱥᱟᱹᱜᱩᱱ ᱧᱤᱫᱟᱹ᱾
ᱦᱳᱭ ᱥᱟᱹᱜᱩᱱ ᱧᱤᱫᱟᱹ᱾
ᱦᱩ ᱴᱷᱤᱠ